ᱜᱚᱝᱠᱮ ᱟᱸᱡᱚᱢᱚᱜ ᱠᱟᱱᱟ ᱨᱚᱲ ᱠᱚ᱾ ᱛᱟᱦᱚᱞᱮ ᱜᱚᱝᱠᱮ ᱠᱚ ᱦᱟᱸᱜ ᱮᱸ ᱱᱚᱜᱼᱚᱭ ᱦᱟᱸᱜ ᱱᱤᱛᱚᱜ ᱫᱚ ᱦᱟᱸᱜ ᱪᱮᱜ ᱦᱚᱸ ᱵᱟᱝ ᱪᱤᱠᱟᱹ ᱵᱟᱲᱟ ᱦᱩᱭᱩᱜ ᱠᱟᱱᱟ ᱱᱚᱸᱰᱮ ᱦᱟᱸᱜ ᱪᱮᱜ ᱠᱚ ᱞᱮᱭᱟ ᱱᱚᱭ ᱱᱤᱛᱚᱜ ᱫᱚ ᱜᱤᱛᱤᱡᱼᱼ ᱵᱟᱲᱟ ᱦᱩᱭ ᱠᱟᱱᱟ ᱦᱟᱸᱜ ᱵᱟᱡᱟᱨ ᱥᱮᱱ ᱠᱟᱹᱴᱤᱡᱼᱼ ᱪᱟᱞᱟᱣ ᱦᱩᱭ ᱞᱮᱱ ᱛᱟᱦᱮᱸᱜ ᱟᱹᱛᱩ ᱛᱮᱦᱮᱸᱧ ᱫᱚ ᱟᱞᱮ ᱦᱚᱸ ᱥᱮᱛᱟᱜ ᱠᱷᱚᱱᱟᱜ ᱜᱮ ᱠᱟᱹᱤᱡ ᱦᱟᱸᱜ ᱟᱴᱠᱟᱱᱟ ᱦᱟᱸᱜ᱾
ᱦᱮᱸᱼᱼ
ᱟᱪᱪᱷᱟ ᱜᱚᱝᱠᱮ ᱛᱟᱦᱚᱞᱮ ᱟᱵᱮᱱ ᱫᱚ ᱦᱟᱸᱜ ᱪᱮᱜ ᱠᱚᱵᱮᱱ ᱪᱤᱠᱟᱹ ᱵᱟᱲᱟᱭᱮᱜᱼᱟ?
ᱱᱤᱛᱚᱜ ᱫᱚ ᱱᱟᱦᱟᱜ ᱚᱲᱟᱜ ᱠᱚᱨᱮᱜᱮ ᱢᱮᱱᱟᱜ ᱠᱟᱫᱤᱧᱟᱹ
ᱪᱟ ᱫᱟᱠᱟ ᱠᱚᱫᱚ ᱦᱟᱸᱜ ᱛᱟᱞᱦᱮ ᱡᱚᱢ ᱵᱟᱲᱟᱣ ᱦᱩᱭᱱᱟ ᱥᱮ ᱟᱹᱣᱨᱤ?
ᱮᱸᱜ ᱫᱟᱠᱟ ᱠᱚᱫᱚ ᱱᱟᱸᱜ ᱦᱮᱸ ᱡᱚᱢ ᱵᱟᱲᱟ ᱦᱩᱭ ᱠᱟᱱᱟ᱾
ᱟᱪᱪᱷᱟ ᱛᱟᱦᱚᱞᱮ ᱪᱮᱜ ᱠᱚ ᱚᱲᱟᱜ ᱠᱚᱨᱮ ᱠᱟᱹᱢᱤ ᱠᱟᱡ ᱠᱚ ᱦᱩᱭᱩᱜ ᱠᱟᱱᱟ ᱱᱤᱛᱚᱜ ᱫᱚ?
ᱠᱟᱹᱢᱤ ᱠᱟᱹᱡᱽ ᱫᱚ ᱱᱤᱛᱚᱜ ᱫᱚ ᱦᱚᱜᱼᱚᱭ ᱫᱟᱜ ᱠᱚᱜᱮ ᱠᱚᱢ ᱠᱚᱢ ᱞᱟᱜᱟᱜ ᱠᱟᱱᱟ ᱚᱱᱟ ᱠᱚᱜᱮ᱾
ᱛᱟᱦᱚᱞᱮ ᱟᱯᱮ ᱥᱮᱱ ᱪᱮᱜ ᱞᱮᱠᱟ ᱢᱟᱱᱮ ᱨᱚᱦᱚᱭ ᱨᱮᱱᱟᱜ ᱟᱵᱚᱦᱟᱣᱟ? ᱠᱚ ᱪᱟᱥ ᱵᱟᱥ ᱠᱚ ᱮᱛᱚᱦᱚᱵ ᱦᱩᱭ ᱠᱟᱱᱟ ᱥᱮ ᱟᱹᱣᱨᱤ?
ᱟᱹᱣᱨᱤ ᱮᱛᱚᱦᱚᱵ ᱦᱩᱭᱩᱜᱼᱟ
ᱟᱪᱪᱷᱟ ᱟᱪᱪᱷᱟ ᱟᱞᱮ ᱥᱮᱡ ᱢᱟ ᱱᱚᱜᱼᱚᱭ ᱮᱛᱚᱦᱚᱵ ᱠᱟᱫᱟᱞᱮ ᱦᱟᱸᱜ ᱮᱛᱚᱦᱚᱵ ᱠᱟᱫᱟᱞᱮ ᱦᱟᱸᱜ ᱱᱚᱭ ᱦᱟᱸᱜ ᱵᱟᱨᱟᱵᱟᱨᱤ ᱜᱚᱫ ᱠᱟᱫᱟᱞᱮ ᱟᱞᱮᱥᱮᱱ ᱫᱚ ᱡᱟᱹᱥ ᱛᱤ ᱠᱟᱭ ᱛᱮ ᱫᱟᱜ ᱡᱟᱹᱲᱤ ᱫᱚ ᱦᱩᱭ ᱠᱟᱱᱜᱮᱭᱟ ᱦᱩᱭ ᱫᱚ᱾
ᱦᱩᱸ ᱦᱩᱸ᱾
ᱛᱟᱦᱚᱞᱮ ᱟᱯᱮᱥᱮᱱ ᱫᱚ ᱚᱝᱠᱟ ᱫᱟᱜ ᱡᱟᱹᱲᱤ ᱫᱚ ᱵᱟᱝ ᱦᱩᱭ ᱟᱠᱟᱱᱟ ᱥᱮ ᱪᱮᱫ ᱞᱮᱠᱟ᱾
ᱵᱟᱝ ᱵᱟᱝ ᱟᱞᱮ ᱥᱮᱫ ᱫᱚ ᱞᱮᱠᱷᱟᱱ ᱚᱱᱠᱟ ᱫᱚ ᱫᱟᱜ ᱡᱟᱹᱲᱤ ᱵᱟᱝ ᱦᱩᱭ ᱟᱠᱟᱱᱟ᱾
ᱟᱪᱪᱷᱟ᱾
ᱦᱩᱸ᱾
ᱛᱟᱦᱞᱮ ᱦᱟᱜ ᱮᱨ ᱠᱚᱫᱚ ᱦᱩᱭ ᱟᱠᱟᱱᱟ ᱥᱮ ᱟᱹᱣᱨᱤ?
ᱦᱩᱸ ᱦᱩᱸ ᱦᱩᱭ ᱠᱟᱱᱟ ᱡᱷᱛᱚ ᱜᱮ ᱦᱩᱭ ᱠᱟᱱᱟ ᱛᱚᱞᱟ ᱯᱚᱨᱮ ᱟᱨᱦᱚ ᱫᱟᱜ ᱜᱮ ᱵᱟᱹᱱᱩᱜ ᱟᱠᱟᱫᱟ ᱚᱱᱟᱛᱮ ᱨᱚᱦᱚᱭ ᱜᱮ ᱵᱟᱝ ᱦᱩᱭ
ᱟᱪᱪᱷᱟ ᱟᱪᱪᱷᱟ ᱛᱟᱦᱚᱞᱮ ᱦᱟᱸᱜ ᱛᱮᱦᱮᱧᱟᱜ ᱟᱵᱚᱦᱟᱣᱟ ᱫᱚ ᱪᱮᱫ ᱞᱮᱠᱟᱱᱟᱜ?
ᱛᱤᱦᱤᱧ ᱟᱵᱚᱣᱟᱜ ᱫᱚ ᱠᱷᱟᱱ ᱥᱮᱛᱟᱜ ᱵᱮᱲᱟ ᱠᱟᱹᱴᱤᱡ ᱥᱤᱛᱩᱝ ᱵᱮᱲᱟ ᱞᱮᱫᱟ ᱛᱚ ᱟᱫᱚᱛᱮ ᱫᱚ ᱠᱷᱟᱱ ᱵᱟᱭ ᱥᱤᱛᱩᱝ ᱟᱠᱟᱫᱟ᱾
ᱛᱟᱦᱚᱞᱮ ᱫᱟᱜ ᱫᱟᱜ ᱵᱩᱡᱷᱟᱹᱜ ᱠᱟᱱᱟ ᱥᱮ ᱵᱟᱝ?
ᱦᱩᱸ ᱫᱟᱜ ᱫᱟᱜ ᱫᱚ ᱵᱩᱡ ᱫᱚ ᱵᱩᱡᱟᱹᱜ ᱠᱟᱱᱟ ᱨᱤᱢᱤᱞ ᱞᱮᱠᱟ ᱱᱤᱛᱚᱜ ᱫᱚ᱾
ᱚᱸ ᱟᱞᱮ ᱦᱚᱸ ᱥᱮᱛᱟᱜ ᱯᱟᱭᱟᱨ ᱨᱮ ᱵᱟᱡᱟᱨ ᱞᱮ ᱪᱟᱞᱟᱣ ᱞᱮᱱ ᱛᱟᱦᱮᱱᱟ ᱟᱫᱚ ᱧᱮᱞ ᱫᱟᱞᱮ ᱦᱟᱸᱜ ᱢᱮᱞᱟ ᱠᱚ ᱱᱚᱸᱰᱮ ᱟᱞᱮ ᱴᱷᱮᱱ ᱫᱚ ᱱᱮᱥ ᱫᱚ ᱨᱚᱛ ᱩᱯᱚᱞᱚᱠᱠᱷᱮ ᱠᱟᱹᱴᱤᱡ ᱢᱮᱞᱟ ᱦᱩᱭᱩᱜ ᱛᱟᱞᱮᱭᱟ ᱛᱚ ᱟᱫᱚ ᱚᱱᱟᱜᱮ ᱦᱟᱸᱜ ᱜᱟᱯᱟ ᱠᱷᱚᱱᱟᱜ ᱢᱮᱞᱟ ᱮᱥᱴᱟᱴᱚᱜ ᱠᱟᱱ ᱛᱟᱞᱮᱭᱟ ᱟᱫᱚ ᱢᱮᱞᱟ ᱧᱮᱞ ᱠᱚ ᱦᱤᱡᱩᱜ ᱯᱮ ᱟᱞᱮᱥᱮᱫ᱾
ᱚᱸ ᱟᱞᱮᱥᱮᱫ ᱦᱚᱸ ᱢᱮᱞᱟ ᱠᱚ ᱵᱟᱭᱥᱟᱹᱣ ᱠᱟᱱᱟ ᱚᱱᱠᱟ ᱜᱮ᱾
ᱦᱳᱭ ᱚᱱᱟ ᱨᱚᱛ ᱢᱮᱞᱟ ᱩᱯᱚᱞᱚᱠᱠᱷᱮ ᱦᱚᱸ ᱦᱚᱭᱳᱜ ᱜᱮᱭᱟ ᱟᱞᱮᱥᱮᱫ ᱨᱮᱫᱚ ᱢᱮᱞᱟ ᱠᱚ ᱚᱱᱠᱟ᱾
ᱦᱩᱸ ᱦᱩᱸ᱾
ᱜᱟᱯᱟ ᱜᱮᱛᱚ ᱨᱚᱛ ᱠᱟᱱᱟ ᱦᱟᱸᱜ ᱥᱮ᱾
ᱦᱮᱸ ᱦᱮᱸ᱾
ᱛᱟᱦᱚᱞᱮ ᱱᱚᱝᱠᱟ ᱪᱮᱫ ᱠᱚ ᱢᱟᱱᱮ ᱚᱱᱠᱟ ᱫᱟᱠᱟ ᱠᱚᱫᱚ ᱡᱚᱢ ᱵᱟᱲᱟ ᱦᱩᱭᱱᱟ ᱥᱮ ᱟᱨᱠᱤ?
ᱟ ᱫᱟᱠᱟ ᱠᱚᱫᱚ ᱟᱣᱨᱤ ᱡᱚᱢ ᱵᱟᱲᱟ, ᱤᱭᱟᱹ ᱡᱚᱢ ᱵᱟᱲᱟ ᱦᱩᱭ ᱟᱠᱟᱱᱟ ᱦᱟᱸᱜ᱾
ᱟᱪᱪᱷᱟ ᱟᱪᱪᱷᱟ᱾
ᱦᱩᱸ᱾
ᱛᱟᱦᱚᱞᱮ ᱪᱮᱫ ᱠᱚ ᱩᱛᱩ ᱦᱩᱭ ᱞᱮᱱᱟ ᱚᱱᱠᱟ ᱫᱚ᱾
ᱩᱛᱩ ᱠᱚ ᱩᱫ ᱠᱚ ᱡᱟᱱᱟᱢ ᱵᱟᱲᱟᱜ ᱠᱟᱱᱟ ᱯᱩᱴᱠᱟᱹ ᱠᱚ ᱚᱱᱟ ᱠᱚᱜᱮ ᱦᱟᱞᱟᱝ ᱵᱟᱲᱟ ᱦᱩᱭ ᱟᱠᱟᱱᱟ ᱱᱟᱦᱟᱜ ᱚᱱᱟ ᱜᱮ ᱩᱛᱩ ᱵᱟᱲᱟ ᱦᱩᱭ ᱠᱟᱱᱟ᱾
ᱛᱮᱦᱮᱧ ᱦᱟᱸᱜ ᱵᱟᱡᱟᱨ ᱨᱮ ᱪᱟᱞᱟᱣ ᱦᱩᱭ ᱞᱮᱱᱟ ᱛᱮᱦᱮᱱ ᱟᱫᱚ ᱦᱟᱸᱜ ᱚᱱᱠᱟ ᱢᱚᱛᱟᱢ ᱩᱫ ᱠᱚ ᱟᱹᱰᱤ ᱜᱟᱱ ᱠᱚᱠᱚ ᱟᱹᱜᱩ ᱠᱟᱫᱟ ᱠᱚ ᱟᱫᱚ ᱠᱩᱞᱤ ᱦᱩᱭᱱᱟ ᱛᱤᱱᱟᱹᱜ ᱠᱟᱛᱮᱫ ᱟᱫᱚ ᱠᱚ ᱞᱟᱹᱭᱟ ᱮᱠᱥᱚ ᱟᱥᱤ ᱴᱟᱠᱟ ᱠᱤᱞᱳ ᱢᱟᱱᱮ ᱵᱩᱡᱷᱟᱹᱣ ᱫᱟᱲᱮᱭᱟᱜ ᱠᱟᱱᱟᱢ᱾
ᱚᱸ
ᱛᱚ ᱟᱫᱚ ᱚᱱᱟᱜᱮ ᱯᱚᱴᱚᱞ ᱠᱚ ᱦᱟᱛᱟᱣ ᱟᱹᱜᱩ ᱦᱩᱭᱱᱟ᱾
ᱢᱟ ᱥᱚᱵᱡᱤ ᱠᱚ ᱦᱮᱸ᱾
ᱠᱩᱞᱤ ᱠᱮᱜ ᱠᱚᱣᱟᱞᱮ
ᱯᱩᱴᱠᱟᱹ ᱮᱠᱥᱚ ᱴᱟᱠᱟ ᱠᱤᱞᱳ ᱵᱟᱝ᱾
ᱟᱪᱪᱷᱟ ᱟᱪᱪᱷᱟ
ᱮᱠᱫᱚᱢ ᱮᱠᱫᱚᱢ᱾ ᱟᱫᱚ ᱪᱤᱠᱟᱹᱭᱟᱢ ᱡᱩᱫᱤ ᱵᱟᱡᱟᱨ ᱥᱟᱦᱟᱨ ᱨᱮᱱ ᱦᱚᱲ ᱫᱚ ᱡᱚᱢ ᱠᱚᱜᱮᱭᱟ᱾ ᱥᱮ ᱵᱟᱝᱠᱚ ᱟᱹᱜᱩ ᱫᱟᱲᱮᱭᱟᱜᱼᱟ ᱥᱮ ᱵᱟᱝᱠᱚ ᱪᱟᱞᱟᱣ ᱫᱟᱲᱮᱭᱟᱜᱼᱟ ᱟᱫᱚ ᱪᱤᱠᱟᱹᱭᱟᱠᱚ ᱡᱩᱫᱤ ᱡᱚᱢ ᱥᱟᱱᱟ ᱠᱚᱣᱟ ᱦᱮᱸ ᱵᱟᱝ᱾
ᱦᱮᱸ᱾ ᱤᱱᱟ ᱠᱚᱜᱮ ᱾
ᱛᱟᱞᱦᱮ ᱦᱟᱸᱜ ᱢᱟᱱᱮ ᱚᱲᱟᱜ ᱠᱚᱨᱮ ᱪᱮᱜ ᱠᱚ ᱠᱚᱢ ᱠᱟᱹᱢᱤ ᱵᱟᱲᱟᱭᱫᱟ ᱛᱟᱞᱦᱮ ᱱᱤᱛᱚᱜ ᱫᱚ?
ᱚᱱᱟᱜᱮ ᱨᱚᱦᱚᱭ ᱠᱚᱨᱮᱱᱟᱜ ᱜᱮ ᱠᱟᱹᱴᱤᱡ ᱢᱟᱱᱮ ᱛᱮᱭᱟᱨᱤ ᱦᱩᱭᱩᱜ ᱠᱟᱱᱟ ᱠᱟᱹᱴᱤᱡ ᱾
ᱚᱸ ᱛᱤᱭᱟᱨᱤ ᱫᱚ ᱱᱟᱯᱟᱭ ᱜᱮ ᱦᱩᱭᱩᱜ
ᱦᱩᱸ ᱦᱩᱸ ᱦᱩᱸ ᱫᱟᱜ ᱜᱮ ᱠᱟᱛᱮᱱ ᱮᱴᱠᱮᱴᱚᱲᱮ ᱦᱩᱭᱩᱜ ᱠᱟᱱᱟ ᱦᱟᱸᱜ ᱚᱱᱟ ᱨᱮᱜᱮ ᱾
ᱦᱚᱸ ᱚᱱᱟ ᱢᱟ ᱠᱟᱛᱷᱟ ᱠᱟᱱ ᱜᱮ ᱫᱟᱜ ᱢᱟ ᱫᱟᱜ ᱥᱚᱢᱚᱭ ᱢᱟ ᱮᱴᱠᱮᱴᱚᱬᱮ ᱢᱟ ᱢᱮᱱᱟᱜ ᱜᱮᱭᱟ ᱾ ᱡᱟᱹᱥᱛᱤ ᱠᱟᱭᱛᱮ ᱫᱟᱜ ᱡᱟᱹᱲᱤ ᱵᱟᱝ ᱦᱩᱭ ᱞᱮᱱᱠᱷᱟᱱ ᱦᱚᱸ ᱪᱟᱥᱵᱟᱥ ᱵᱟᱭ ᱦᱩᱭᱩᱜ ᱛᱟᱵᱚᱱᱟ ᱾
ᱦᱩᱸ ᱵᱟᱝ ᱦᱩᱭᱩᱜ ᱚᱱᱟ ᱛᱮᱜᱮ
ᱟᱨ ᱟᱞᱮᱥᱮᱫ ᱫᱚ ᱦᱟᱜ ᱪᱟᱥᱵᱟᱥ ᱫᱚ ᱢᱟᱱᱮ ᱠᱮᱱᱮᱞ ᱫᱟᱜ ᱠᱚ ᱢᱮᱱᱟᱜᱼᱟ ᱛᱚ ᱚᱱᱟ ᱠᱷᱟᱹᱛᱤᱨ ᱞᱚᱜᱚᱱ ᱫᱷᱟᱨᱟ ᱦᱩᱭᱩᱜ ᱠᱟᱱ ᱾ ᱛᱟᱞᱮ ᱟᱞᱮ ᱥᱮᱫ ᱫᱚ ᱠᱮᱱᱮᱞ ᱫᱟᱜ ᱠᱚ ᱱᱟᱯ ᱯᱟᱭ ᱢᱟᱱᱮ ᱞᱟᱦᱟ ᱠᱷᱚᱱᱟᱜ ᱜᱮ ᱠᱮᱱᱮᱞ ᱱᱮᱥ ᱫᱚ ᱞᱟᱦᱟ ᱠᱷᱚᱱ ᱧᱚᱜ ᱛᱮᱜᱮ ᱾ ᱠᱮᱱᱮᱞ ᱫᱟᱜ ᱠᱚ ᱟᱲᱟᱜ ᱟᱠᱟᱜ ᱞᱮᱭᱟ ᱚᱱᱟ ᱠᱷᱟᱹᱛᱤᱨ ᱛᱮ ᱾ ᱪᱟᱥᱵᱟᱥ ᱫᱚ ᱟᱹᱰᱤ ᱴᱟᱜ ᱢᱟᱲᱟᱝ ᱠᱟᱱ ᱛᱟᱞᱮᱭᱟ ᱟᱞᱮ ᱟᱲᱮ ᱫᱚ ᱾
ᱟᱪᱪᱷᱟ ᱟᱪᱪᱷᱟ ᱾
ᱟᱨ ᱟᱯᱮ ᱫᱚ ᱚᱝᱠᱮ ᱛᱟᱞᱮ ᱠᱮᱱᱮᱞ ᱫᱟᱜ ᱠᱚ ᱚᱱᱠᱟ ᱵᱟᱯᱮ ᱧᱟᱢ ᱜᱮᱭᱟ ᱥᱮ ᱪᱮᱜ?
ᱜᱟᱰᱟ ᱫᱟᱜ ᱞᱮ ᱧᱟᱢᱟ ᱟᱞᱮ ᱫᱚ ᱾
ᱟᱪᱪᱷᱟ ᱟᱪᱪᱷᱟ ᱚᱱᱟ ᱢᱟ ᱠᱟᱛ ᱛᱷᱟ ᱠᱟᱱ ᱜᱮ ᱡᱚᱛᱚ ᱥᱮᱱ ᱫᱚ ᱥᱚᱢᱟᱱ ᱫᱚ ᱵᱟᱵ ᱵᱚᱱ ᱧᱟᱢᱟ ᱚᱠᱟ ᱥᱮᱫ ᱫᱚ ᱜᱟᱰᱟ ᱟᱞᱮ ᱥᱮᱜ ᱡᱮᱢᱚᱱ ᱜᱟᱰᱟ ᱠᱚᱫᱚ ᱚᱱᱠᱟ ᱫᱚ ᱵᱟᱪᱩᱜ ᱵᱟᱹᱱᱩᱜ ᱛᱟᱞᱮᱭᱟ᱾ ᱟᱞᱮ ᱫᱚ ᱠᱮᱱᱮᱨ ᱵᱷᱚᱨᱥᱟ ᱨᱮ ᱠᱮᱱᱮᱞ ᱠᱚᱨᱮ ᱜᱮᱞᱮ ᱛᱳᱯᱳᱱ ᱜᱮᱭᱟ ᱛᱚ ᱾
ᱚ ᱟᱞᱮ ᱥᱮᱫ ᱫᱚ
ᱠᱮᱱᱮᱞ ᱨᱮ ᱡᱩᱫᱤ ᱫᱟᱜ ᱠᱚ ᱵᱚᱱᱫᱚᱭᱟᱠᱚ ᱟᱫᱚ ᱩᱱᱫᱚ ᱚᱱᱮ ᱠᱚᱞ ᱠᱚᱨᱮ ᱜᱮ ᱠᱟᱹᱴᱤᱡ ᱩᱱ ᱥᱩᱢᱚᱭ ᱠᱟᱹᱴᱤᱡ ᱦᱟᱨ ᱾ ᱜᱮᱫ ᱧᱚᱜᱚᱜᱼᱟᱞᱮ ᱟᱨ ᱾
ᱚ
ᱯᱚᱱ ᱧᱚᱜᱟᱜ ᱵᱟᱸᱫᱷ ᱢᱮᱱᱟᱜ ᱛᱟᱞᱮᱭᱟ ᱚᱱᱠᱟ ᱵᱟᱸᱫᱷ ᱨᱮᱞᱮ ᱛᱳᱵᱳᱱ ᱜᱮᱭᱟ ᱩᱱ ᱥᱚᱢᱚᱭ ᱫᱚ ᱾
ᱨᱚᱦᱚᱭ ᱠᱚ ᱥᱟᱢᱴᱟᱣ ᱟᱹᱜᱩᱭ ᱫᱟ ᱱᱟᱦᱟᱜ ᱾
ᱦᱳᱭ ᱦᱳᱭ,
ᱟᱞᱮ ᱥᱮᱫ ᱜᱮ ᱫᱟᱜ ᱞᱟᱜᱟᱣ ᱠᱟᱱᱟ ᱢᱟᱱᱮᱞᱮ ᱨᱚᱦᱚᱭ ᱪᱟᱵᱟᱭᱮᱫᱼᱟ ᱾
ᱦᱳᱭ ᱦᱳᱭ ᱚᱱᱟᱢᱟ ᱠᱟᱛᱷᱟ ᱠᱟᱱ ᱜᱮᱭᱟ ᱢᱤ ᱫᱷᱟᱣ ᱡᱩᱫᱤ ᱫᱤ ᱫᱟᱜ ᱞᱟᱜᱟᱜᱼᱟ ᱟᱫᱚ ᱨᱚᱦᱚᱭ ᱜᱟᱱᱚᱜ ᱜᱮᱭᱟ ᱟᱫᱚ ᱦᱟᱜ ᱤᱧ ᱱᱚᱣᱟ ᱫᱟᱜ ᱵᱟᱝᱠᱷᱟᱱ ᱛᱚᱦᱚᱸ ᱨᱚᱦᱚᱭ ᱦᱚᱸ ᱵᱟᱝ ᱜᱟᱱᱚᱜ ᱜᱮ
ᱫᱟᱜ ᱵᱟᱝᱠᱷᱟᱨ ᱨᱚᱦᱚᱭ ᱵᱟᱝ ᱜᱟᱱᱚᱜ ᱾
ᱥᱤᱛᱩᱝ ᱫᱤᱱ ᱦᱚᱸ ᱪᱮᱜ ᱠᱚ ᱞᱟᱹᱭᱟ ᱫᱚᱢᱮ ᱥᱤᱛᱩᱝᱟ ᱟᱨ ᱫᱟᱜ ᱫᱤᱱ ᱦᱚᱸ ᱫᱚᱢᱮ ᱫᱟᱜᱟ, ᱠᱷᱟᱱ ᱢᱟᱱᱮ ᱪᱮᱜ ᱠᱚ ᱞᱟᱹᱭᱟ ᱚᱱᱠᱟ ᱠᱟᱱ ᱜᱮᱭᱟ ᱥᱤᱛᱩᱝ ᱫᱤᱱ ᱫᱚ ᱥᱤᱫ ᱛᱩᱝ ᱫᱟᱨᱮ ᱥᱤᱛᱩᱝ ᱟᱭ ᱟᱨ ᱨᱟᱵᱟᱝ ᱫᱤᱱ ᱫᱚ ᱫᱚᱢᱮ ᱨᱟᱵᱟᱝᱟ ᱚᱠᱟ ᱫᱤᱱ ᱦᱚᱸ ᱥᱩ ᱫᱚ ᱵᱟᱹᱪᱩᱜᱼᱟ ᱦᱮᱸ ᱵᱟᱝ ᱾
ᱦᱩᱸ
ᱟᱫᱚ ᱦᱟᱜ ᱱᱤᱛᱚᱜ ᱫᱚ ᱨᱟᱵᱟᱝ ᱫᱤᱱ ᱫᱚ ᱚᱠᱟ ᱠᱚᱨᱮᱱᱟᱜ ᱵᱟᱥᱠᱟ ᱠᱚᱨᱮ ᱥᱮ ᱚᱠᱟ ᱠᱚᱨᱮ ᱾ ᱫᱚᱦᱚ ᱵᱟᱲᱟ ᱦᱩᱭ ᱠᱟᱱᱟ ᱠᱚᱢᱵᱚᱞ ᱠᱚ ᱥᱩᱭᱮᱴᱟᱨ ᱠᱚ ᱚᱱᱟ ᱠᱚᱜᱮ ᱯᱟᱸᱡᱟ ᱜᱷᱩᱴᱤ ᱦᱩᱭᱩᱜ ᱾
ᱦᱚᱭ ᱯᱟᱸᱡᱟ ᱜᱚᱴᱤᱭᱟᱹᱣ ᱠᱟᱜ ᱦᱚᱭᱟ ᱾
ᱟᱯᱮ ᱥᱮᱱ ᱪᱮᱜ ᱞᱮᱠᱟᱢ ᱢᱟᱱᱮ ᱨᱟᱹᱭ ᱫᱩᱨᱜᱟᱹ ᱯᱩᱡᱟᱹ ᱥᱚᱢᱚᱭ ᱪᱮᱫᱠᱟ ᱨᱟᱵᱟᱝᱟ ᱾
ᱩᱱᱟᱹᱜ ᱴᱟ ᱫᱚ ᱵᱟᱝᱟ ᱴᱷᱟᱱᱰᱟᱭ ᱜᱮᱭᱟ ᱾
ᱟᱞᱮ ᱥᱮᱫ ᱫᱚ ᱫᱚᱢᱮ ᱨᱟᱵᱟᱝᱟᱭ ᱫᱩᱨᱜᱟᱹ ᱯᱩᱡᱟᱹ ᱥᱚᱢᱚᱭ ᱫᱚ᱾
ᱚ
ᱟᱫᱚ ᱛᱟᱦᱚᱞᱮ ᱫᱩᱨᱜᱟᱹ ᱯᱩᱡᱟᱹ ᱫᱚ ᱦᱟᱸᱜ ᱱᱮᱥ ᱫᱚ ᱚᱠᱟ ᱠᱚᱨᱮ ᱧᱮᱞ ᱪᱟᱞᱟᱜ ᱦᱩᱭᱩᱜᱼᱟ ᱯᱞᱮᱱ ᱦᱩᱭ ᱠᱟᱱᱟ?
ᱯᱞᱮᱱ ᱫᱚ ᱵᱟᱹᱱᱩᱜ ᱟᱠᱟᱫ ᱠᱷᱟᱱ ᱫᱩᱨᱵᱤ ᱯᱩᱡᱟᱹ ᱫᱚ ᱱᱮᱥ ᱫᱚ ᱯᱞᱮᱱ ᱢᱮᱱᱟᱜ ᱟᱠᱟᱫ ᱯᱟᱴᱟ ᱵᱤᱸᱫᱟᱹ᱾
ᱟᱪᱪᱷᱟ ᱟᱪᱪᱷᱟ ᱯᱟᱴᱟ ᱵᱤᱫᱷᱹᱼᱼ ᱛᱚ ᱦᱟᱸᱜ ᱧᱮᱞ ᱥᱮᱴᱮᱨ ᱥᱮᱴᱮᱨ ᱧᱮᱞ ᱥᱮᱴᱮᱨᱱᱟ ᱦᱮᱸ ᱵᱟᱝ?
ᱦᱸᱻ
ᱟ
ᱫᱟ
ᱵᱩᱨᱩ ᱵᱚᱸᱜᱟ ᱢᱟ ᱯᱟᱨᱚᱢᱮᱱᱟ ᱚᱸᱰᱮ ᱦᱚᱸ ᱵᱟᱹᱧ ᱪᱟᱞᱟᱣ ᱫᱟᱲᱮ ᱭᱟᱫᱟ ᱟᱨᱼᱼ ᱯᱟᱴᱟᱵᱤᱸᱫᱮ ᱢᱚᱱᱮ ᱦᱩᱭᱩᱜ ᱠᱟᱱᱟ ᱱᱤᱡᱮ ᱦᱚᱸ ᱚᱸᱰᱮ ᱪᱟᱞᱟᱜ ᱦᱩᱭᱩᱜᱼᱟ ᱪᱮᱫ ᱪᱤᱠᱟᱹᱜ ᱠᱟᱱᱟ ᱠᱷᱱᱟᱜ᱾
ᱟᱪᱪᱷᱟ, ᱦᱮᱸ
ᱟᱨ ᱚᱱᱠᱟ ᱞᱩᱜᱩᱵᱩᱨᱩ ᱠᱚ ᱵᱟᱝ ᱪᱟᱞᱟᱣ ᱵᱟᱲᱟ ᱟᱠᱟᱱᱟ?
ᱵᱟᱝ ᱪᱟᱞᱟᱣ ᱵᱟᱲᱟᱜᱼᱟ ᱦᱩᱭ ᱟᱠᱟᱱᱟ᱾
ᱜᱚᱝᱠᱮ ᱞᱟᱹᱭᱫᱤᱧ ᱞᱩᱜᱩ ᱵᱩᱨᱩ ᱠᱚ ᱵᱟᱝ ᱪᱟᱞᱟ ᱵᱟᱲᱟ ᱟᱠᱟᱱᱟᱢ?
ᱵᱟ ᱵᱟ ᱵᱟ ᱪᱟᱞᱟᱣ ᱵᱟᱲᱟ ᱦᱩᱭ ᱟᱠᱟᱱᱟ ᱚᱱᱛᱮ ᱫᱚ᱾
ᱞᱟᱹᱭᱟᱠᱚ ᱥᱤ ᱥᱟᱛᱴᱤ ᱵᱩᱨᱩ ᱯᱟᱨᱚᱢ ᱠᱟᱛᱮᱫ ᱞᱩᱜᱩᱼᱵᱩᱨᱩ ᱪᱟᱞᱟᱜ ᱦᱩᱭᱩᱜᱼᱟ?
ᱦᱩᱸᱻ
ᱥᱮ ᱪᱳᱫᱽᱫᱳ ᱴᱤ ᱡᱟᱭᱦᱳᱠ ᱛᱤᱱᱟᱹᱜ ᱜᱟᱱ ᱪᱚ ᱵᱟᱹᱧ ᱵᱟᱲᱟᱭᱟ᱾ ᱩᱱᱟᱹᱜ ᱥᱟᱹᱜᱤᱧ ᱩᱱᱟᱹᱜ ᱥᱟᱹᱜᱤᱧ ᱛᱟᱲᱟᱢ ᱛᱮ ᱪᱟᱞᱟᱜ ᱢᱟᱱᱮ ᱵᱩᱦᱩᱛ ᱯᱟᱨ ᱟᱫᱚ ᱚᱝᱠᱟ ᱠᱚ ᱞᱟᱹᱭᱟ ᱡᱮ ᱚᱸᱰᱮᱱᱟᱜ ᱞᱩᱜᱩ ᱵᱟᱵᱟ ᱞᱩᱜᱩ ᱟᱭᱳ ᱣᱟᱜ ᱫᱟᱲᱮ ᱛᱮ ᱥᱮ ᱪᱮᱫ ᱞᱟᱸᱜᱟ ᱠᱚ ᱵᱟᱝ ᱵᱩᱡᱷᱟᱹᱜᱼᱟ᱾
ᱟᱪᱪᱷᱟ ᱟᱪᱪᱷᱟ ᱟᱪᱪᱷᱟ ᱚᱸᱰᱮ ᱫᱚ ᱵᱟᱝ ᱪᱟᱞᱟᱣ ᱵᱟᱲᱟ ᱦᱩᱭ ᱠᱟᱱᱟ ᱛᱚ᱾
ᱦᱳᱭ᱾
ᱦᱩᱢ
ᱟᱹᱞᱤᱧ ᱦᱚᱞᱤᱧ ᱢᱚᱱᱮᱭᱮᱫᱟ ᱡᱟᱹᱱᱤᱡ ᱠᱷᱟᱱ ᱢᱚᱱᱮᱭᱮᱫ ᱛᱟᱦᱮᱱᱟ ᱞᱤᱧ ᱡᱮ ᱜᱟᱲᱤ ᱛᱮᱜᱮ ᱩᱱᱟᱹᱜ ᱩᱱᱟᱹᱜ ᱥᱟᱹᱜᱤᱧ ᱩᱱᱟᱹᱜ ᱛᱤᱱᱟᱹᱜ ᱢᱮᱴᱮᱱ ᱜᱚᱝᱠᱮ ᱢᱮᱛᱟ ᱟᱫᱤᱧᱟᱭ ᱡᱮ ᱪᱳᱫᱽᱫᱳ ᱴᱤ ᱢᱟᱱᱮ ᱥᱟᱛᱴᱤ ᱢᱤᱫ ᱦᱚᱲ ᱫᱚᱭ ᱞᱟᱹᱭᱫᱟ ᱪᱳᱫᱳᱚᱴᱤ ᱢᱤᱫ ᱦᱚᱲ ᱥᱟᱛ ᱴᱤ ᱥᱟᱛ ᱴᱤ ᱵᱩᱨᱩ ᱯᱟᱨᱚᱢ ᱦᱩᱭᱩᱜᱼᱟ ᱛᱚᱵᱮ ᱟᱹᱱᱤᱡ ᱞᱩᱜᱩ ᱵᱟᱵᱟ ᱴᱷᱮᱱ ᱥᱮᱴᱮᱨᱚᱜᱼᱟ᱾ ᱥᱟᱛ ᱴᱤ ᱵᱩᱨᱩ ᱛᱟᱲ ᱛᱟᱲᱟᱢ ᱛᱮ ᱯᱟᱨᱚᱢ ᱢᱟᱱᱮ ᱠᱚᱢ ᱠᱩᱴᱷᱤᱱ ᱠᱟᱱᱟ ᱥᱟᱛᱴᱤ ᱵᱩᱨᱩ ᱯᱟᱨᱚᱢ ᱦᱩᱭᱩᱜᱼᱼ ᱨᱟᱠᱟᱵ ᱟᱢ ᱟᱬᱜᱳᱱᱟᱢ ᱨᱟᱠᱟᱵ ᱟᱢ ᱟᱬᱜᱳᱱᱟᱢ ᱟᱹᱰᱤ ᱠᱚᱥᱴᱚ ᱨᱮᱱᱟᱜ ᱵᱮᱯᱟᱨ᱾
ᱟᱹᱰᱤ ᱥᱟᱸᱜᱤᱧ᱾
ᱚᱱᱟᱜᱮ᱾
ᱵᱟᱝ ᱥᱮᱫ ᱵᱟᱲᱟ ᱦᱩᱭ ᱠᱟᱱᱟ ᱱᱚᱸᱰᱮ ᱦᱚᱸ᱾
ᱚᱱᱟᱜᱮ ᱱᱮ ᱚᱱᱟ ᱦᱚᱸ ᱥᱚᱨᱦᱟᱭ ᱵᱚᱸᱜᱟ ᱦᱩᱭᱩᱜᱼᱟ ᱦᱮᱸ ᱞᱟᱹᱭ ᱟᱠᱚ ᱠᱩᱱᱟᱹᱢᱤ ᱨᱮ ᱾ ᱟᱫᱚ ᱱᱤᱭᱟᱹ ᱵᱟᱨ ᱦᱚᱸ ᱦᱟᱸᱜ ᱢᱚᱱᱮ ᱦᱩᱭ ᱠᱟᱱᱟ ᱯᱞᱮᱱ ᱦᱩᱭ ᱠᱟᱱᱟ ᱡᱮᱸ ᱪᱟᱞᱟᱜ ᱦᱩᱭᱩᱜᱼᱟ ᱟᱫᱚ ᱚᱱᱟ ᱠᱷᱟᱹᱛᱤᱨ ᱛᱮ ᱞᱟᱦᱟ ᱠᱷᱚ ᱱᱟᱜ ᱠᱟᱹᱣᱰᱤ ᱠᱚ ᱱᱚᱝᱠᱟ ᱡᱩᱜᱟᱲ ᱵᱟᱲᱟ ᱦᱩᱭ ᱠᱚᱜ ᱠᱟᱱᱟ ᱵᱟᱠᱷᱟᱱ ᱦᱟᱸᱜ ᱠᱟᱹᱣᱰᱤ ᱠᱚ ᱡᱩᱫᱤ ᱵᱟᱭ ᱛᱟᱦᱮᱱᱟ ᱥᱮ ᱪᱤᱠᱟᱹᱛᱮ ᱪᱟᱞᱟ ᱜᱟᱱᱚᱜᱼᱟ ᱵᱟᱝ ᱜᱟᱱᱚᱜ ᱟᱥᱮ ᱦᱮᱸ ᱵᱟᱝ?
ᱦᱩᱸ ᱦᱩᱸ ᱦᱩᱸ ᱪᱟᱞᱟᱜ ᱦᱩᱭᱩᱜᱼᱟ᱾
ᱮᱠᱫᱚᱢ ᱮᱠᱫᱚᱢ
ᱦᱩᱸ᱾
ᱫᱟᱠᱟ ᱠᱚᱫᱚ ᱛᱟᱞᱦᱮ ᱦᱟᱸᱜ ᱢᱟᱱᱮ ᱱᱚᱝᱠᱟ ᱞᱟᱹᱭ ᱫᱟᱠᱚ ᱡᱮ ᱫᱟᱠᱟ ᱠᱚᱨᱮᱱᱟᱜ ᱵᱮᱵᱚᱥ ᱛᱟ ᱫᱚ ᱚᱸᱰᱮ ᱜᱮ ᱢᱮᱱᱟᱜ ᱟᱠᱟᱫᱟ ᱚᱱᱠᱟ ᱢᱟᱱᱮ ᱚᱸᱰᱮ ᱫᱚ ᱯᱚᱭᱥᱟ ᱠᱷᱟᱱ ᱜᱮ ᱦᱟᱸᱜ
ᱛᱟᱦᱮᱸ ᱞᱟᱹᱜᱤᱫ ᱵᱮᱵᱚᱥᱛᱟ ᱦᱚᱸ ᱢᱮᱱᱟᱜ ᱟᱠᱟᱫᱟ ᱡᱚᱛᱚ ᱜᱮ ᱟᱹᱰᱤ ᱥᱟᱝ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚᱠᱚ ᱦᱤᱡᱩᱜᱼᱟ ᱥᱮ ᱧᱮᱧᱮᱞ ᱞᱟᱹᱜᱤᱫ ᱛᱮ ᱛᱚ ᱩᱝᱠᱩ ᱠᱚ ᱞᱟᱹᱜᱤᱫ᱾ ᱥᱩᱵᱤᱫᱟ ᱠᱚ ᱢᱮᱱᱟᱜ ᱟᱠᱟᱫᱟ ᱾
ᱟᱪᱪᱷᱟ ᱟᱪᱪᱷᱟ ᱪᱷᱟ ᱚᱱᱟᱫᱚ ᱚᱱᱟ ᱡᱚᱛᱚ ᱞᱮᱠᱟᱱᱟᱜ ᱜᱮ ᱥᱩᱵᱤᱫᱷᱟ ᱢᱮᱱᱟᱜ ᱟᱠᱟᱫᱟ ᱦᱟᱸᱜ ᱠᱷᱟᱱ᱾
ᱮᱠᱫᱚᱢ ᱮᱫᱚᱢ ᱛᱟᱞᱦᱮ ᱜᱚᱝᱠᱮ ᱟᱢᱟᱜ ᱚᱲᱟᱜ ᱠᱚ ᱨᱮ ᱟᱢ ᱢᱟᱱᱮ ᱪᱮᱜ ᱠᱚ ᱱᱤᱛᱚᱜ ᱪᱮᱜ ᱠᱚ ᱪᱟᱞᱟᱜ ᱠᱟᱱᱟ ᱚᱲᱟᱜ ᱠᱚᱨᱮ?
ᱚᱲᱟᱜ ᱠᱚᱨᱮ ᱦᱚᱸ ᱢᱚᱴᱟᱢᱩᱴᱤ ᱪᱟᱞᱟᱜ ᱠᱟᱱ ᱜᱮᱭᱟ ᱢᱚᱴᱟᱢᱩᱴᱤ ᱵᱮᱥ ᱜᱮ ᱾ ᱠᱟᱹᱢᱤ ᱵᱟᱲᱟᱭ ᱦᱩᱭᱩᱜ ᱠᱟᱱᱟ ᱚᱲᱟᱜ ᱠᱚᱨᱮ ᱜᱮ ᱦᱟᱸᱜ ᱠᱷᱟᱱ ᱟᱨ ᱟᱞᱮ ᱥᱮᱫ ᱢᱟ ᱨᱚᱦᱚᱭ ᱦᱚᱸᱜᱮ ᱵᱟᱠᱚ ᱠᱚ ᱞᱟᱜᱟᱣ ᱠᱟᱱᱟ ᱟᱨ ᱨᱚᱦᱚᱭ ᱠᱚ ᱞᱟᱜᱟᱣ ᱞᱮᱠᱟ ᱡᱟ ᱠᱟᱹᱢᱤ ᱵᱟᱲᱟ ᱦᱩᱭ ᱠᱟᱜ ᱨᱚᱦᱚᱭ ᱜᱮ ᱵᱟᱠᱚ ᱞᱟᱜᱟᱣ ᱠᱟᱱᱟ ᱾
ᱥᱮ ᱜᱚᱝᱠᱮ ᱛᱟᱞᱦᱮ ᱟᱯᱮ ᱜᱮ ᱵᱟᱯᱮ ᱨᱚᱦᱚᱭᱮᱫᱟ ᱥᱮ ᱟᱨ ᱠᱚᱦᱚᱸ ᱵᱟᱝᱠᱚ ᱨᱚᱦᱚᱭ ᱪᱟᱵᱟ?
ᱚᱠᱚ ᱦᱚᱸ ᱵᱟᱠᱚ ᱨᱚᱦᱚᱭ ᱮᱸᱜ ᱟ ᱚᱠᱚᱭ ᱦᱚᱸ ᱵᱟᱝ ᱾
ᱟᱪᱪᱷᱟ ᱟᱪᱪᱷᱟ ᱢᱟᱱᱮ ᱦᱟᱸᱜ ᱟᱯᱮ ᱫᱚ ᱢᱟᱱᱮ ᱫᱟᱜ ᱡᱟᱹᱲᱤ ᱠᱷᱟᱹᱛᱤᱨ ᱜᱮ ᱦᱟᱸᱜ ᱮ ᱵᱟᱝᱯᱮ ᱨᱚᱦᱚᱭ ᱫᱟ? ᱛᱚᱞᱟ ᱠᱚᱫᱚᱢ ᱦᱟᱨᱟ ᱠᱟᱱ ᱛᱟᱯᱮᱭᱟ ᱥᱮ ᱵᱟᱝ ᱜᱮ? ᱚᱱᱮ ᱦᱟᱜ ᱛᱚᱞᱟ ᱠᱚᱫᱚ ᱨᱚᱦᱚᱭ ᱜᱟ ᱜᱟᱱ ᱜᱚᱫ ᱟᱠᱟᱱᱟ ᱦᱮᱸ ᱵᱟᱝ?
ᱦᱩᱸ ᱦᱩᱸ ᱜᱟᱱ ᱟᱠᱟᱱᱟ ᱾
ᱟᱪᱪᱷᱟ ᱪᱷᱟ ᱛᱟᱞᱦᱮ ᱦᱟᱸᱜ ᱱᱚᱣᱟ ᱪᱮᱜ ᱠᱚ ᱞᱟᱹᱭᱟ ᱵᱟᱹᱠᱤ ᱢᱮᱱᱟᱜ ᱟᱠᱟᱫᱟ ᱪᱮᱜ ᱠᱚ ᱞᱟᱹᱭᱟ ᱨᱚᱦᱚᱭ ᱜᱮ ᱥᱮ?
ᱦᱩᱸ ᱨᱚᱦᱚᱭ ᱜᱮ ᱵᱟᱠᱤ ᱢᱮᱱᱟᱜ ᱟᱠᱟᱜᱼᱟ᱾
ᱱᱚᱝᱠᱟ ᱜᱮ ᱨᱚᱦᱚᱭ ᱞᱮᱠᱷᱟᱱ ᱫᱚ ᱪᱮᱫ ᱠᱚ ᱞᱟᱹᱭᱟ ᱟᱹᱰᱤ ᱛᱮᱫ ᱱᱟᱯᱟᱭᱚᱜᱼᱟ ᱪᱮᱫᱟᱜ ᱥᱮ
ᱱᱤᱛᱚᱜ ᱫᱚ ᱫᱟᱜ ᱡᱟ. ᱲᱤ ᱠᱚᱜᱮ ᱵᱟᱱᱩᱜ ᱟᱠᱟᱜ-ᱟ ᱥᱮ,
ᱮᱠᱫᱚᱢ ᱮᱠᱫᱚᱢ ᱮᱠᱫᱚᱢ ᱾
ᱚᱱᱟ ᱡᱮᱞᱟ ᱨᱮᱜᱮ ᱟᱴᱚᱠ ᱵᱟᱲᱟ ᱦᱩᱭ ᱠᱟᱱᱟ ᱱᱟᱜ,
ᱦᱳᱭ ᱪᱟᱥᱵᱟᱥ ᱠᱟᱛᱮ ᱟᱹᱰᱤ ᱜᱟᱱ ᱚᱱᱠᱟ ᱠᱟ ᱜᱮ ᱪᱮᱫᱠᱟ ᱟᱹᱰᱤ ᱠᱚᱦᱚᱸ ᱟᱨᱡᱟᱜᱼᱟ ᱟᱨ
ᱦᱮᱸ,
ᱡᱟᱦᱟᱱᱟᱜ ᱠᱤᱨᱤᱧ ᱠᱚ ᱥᱚᱞᱦᱮ ᱛᱮ ᱦᱩᱭᱩᱜ ᱛᱟᱵᱚᱱᱟ᱾
ᱦᱳᱭ ᱦᱳᱭ,
ᱟᱨ ᱱᱤᱛᱚᱜ ᱢᱟ ᱡᱟᱦᱟᱱ ᱡᱤᱱᱤᱥ ᱨᱮᱜᱮ ᱜᱚᱝᱠᱮ ᱟᱹᱰᱤ ᱜᱟᱱ ᱫᱟᱢ ᱠᱚ ᱵᱤᱥᱤ ᱠᱟᱛᱮᱜ ᱛᱟᱦᱮᱸᱱᱟ᱾
ᱦᱩ,
ᱡᱟᱦᱟᱸ ᱡᱤᱱᱤᱥ ᱜᱮᱵᱮᱱ ᱦᱟᱛᱟᱣ ᱚᱱᱟ ᱡᱤᱱᱤᱥ ᱜᱮ ᱟᱹᱰᱤ ᱟᱭᱢᱟ ᱠᱟᱛᱮ ᱫᱟᱢ, ᱟᱫᱚ ᱚᱱᱟ ᱠᱷᱟᱹᱛᱤᱨ ᱛᱮ ᱟᱹᱞᱤᱧ ᱦᱚ ᱞᱤᱧ ᱞᱟᱹᱭᱟ ᱡᱮ ᱡᱟᱦᱟᱸᱭ ᱞᱮᱵᱟᱨ ᱠᱚ ᱠᱷᱟᱴᱟᱜ ᱠᱟᱱᱟ ᱩᱱᱠᱩ ᱦᱚᱸᱛᱚ ᱱᱤᱛᱚᱜ ᱫᱚ ᱛᱟᱦᱚᱞᱮ ᱮ ᱵᱮᱥᱤ ᱠᱟᱹᱣᱰᱤ ᱧᱟᱢ ᱫᱚᱨᱠᱟᱨ ᱛᱟᱠᱚ ᱦᱮᱸ ᱵᱟᱝ?
ᱦᱩᱸ ᱦᱩᱸ ᱦᱩᱸ ᱦᱩᱸ,
ᱡᱚᱛᱚ ᱨᱮᱱᱟᱜ ᱜᱮ ᱫᱟᱢ ᱫᱟᱹᱱᱤ ᱡᱚᱠᱷᱚᱱ ᱵᱟᱹᱲᱛᱤᱜ ᱠᱟᱱᱟ ᱛᱟᱦᱚᱞᱮ ᱠᱚᱛᱚ ᱱᱚᱣᱟ ᱠᱟᱹᱢᱤ ᱠᱟᱡᱽ ᱠᱚᱨᱮᱱᱟᱜ ᱦᱚᱸ ᱫᱟᱢ ᱵᱟᱹᱲᱛᱤ ᱛᱤ ᱞᱮᱱᱠᱷᱟᱱ ᱫᱚ ᱪᱮᱫ ᱞᱮᱠᱟ ᱱᱟᱯᱟᱭᱚᱜᱼᱟ ᱥᱮ ᱵᱟᱝᱜᱮ?
ᱱᱟᱯᱟᱭ ᱜᱮ ᱱᱟᱯᱟᱭ ᱜᱮ ᱚᱱᱟ ᱫᱚ ᱱᱟᱯᱟᱭ ᱜᱮ, ᱡᱚᱛᱚ ᱠᱤᱪᱷᱩ ᱨᱮᱱᱟᱜ ᱜᱮ ᱫᱟᱢ ᱡᱚᱠᱷᱚᱱ ᱰᱷᱮᱨᱚᱜ ᱠᱟᱱᱟ ᱛᱚ ᱠᱟᱹᱢᱤ ᱠᱟᱹᱢᱤ ᱠᱩᱲᱟᱹᱭ ᱡᱟᱦᱟᱸ ᱠᱟᱹᱣᱰᱤ ᱧᱟᱢᱚᱜ ᱫᱚ ᱚᱱᱟ ᱦᱚᱸ ᱢᱟᱱᱮ ᱵᱮᱥᱤ ᱞᱮᱠᱷᱟᱱ ᱱᱟᱯᱟᱭ ᱠᱚᱜᱼᱟ ᱚᱱᱟ ᱦᱚᱸ,
ᱦᱳᱭ ᱦᱳᱭ ᱚᱱᱟ ᱫᱚ ᱢᱟᱱᱮ ᱡᱚᱛᱚ ᱦᱚᱲ ᱞᱟᱹᱜᱤᱫ ᱜᱮ ᱤᱧ ᱟᱢ ᱴᱷᱮᱱᱤᱧ ᱠᱟᱹᱢᱤᱭᱟ ᱟᱢ ᱩᱱᱟᱹᱜ ᱮᱢ ᱤᱢᱟᱹᱧᱟ ᱤᱧ ᱟᱹᱢᱮᱧ ᱠᱟᱹᱢ
ᱦᱳᱭ᱾
ᱱᱚᱣᱟ ᱫᱚ ᱵᱟᱝ ᱠᱟᱱᱟ ᱡᱮ ᱤᱧᱤᱧ ᱮᱢᱟᱢᱟ ᱟᱫᱚ ᱵᱟᱢ ᱠᱟᱹᱢᱤ ᱦᱩᱭᱩᱜᱼᱟ ᱚᱱᱠᱟᱱᱟᱜ ᱠᱟᱛᱷᱟ ᱫᱚ ᱵᱟᱝ ᱠᱟᱱᱟ, ᱦᱮᱸ ᱥᱮ ᱵᱟᱝ?
ᱦᱩᱸ
ᱛᱟᱦᱚᱞᱮ ᱦᱟᱸᱜ ᱟᱞᱮᱥᱱ ᱫᱚ ᱛᱮᱦᱮᱧ ᱫᱚ ᱦᱟᱸᱜ ᱥᱤᱛᱩᱝ ᱠᱟᱫᱟᱭ ᱥᱤᱛᱩᱝ ᱫᱚ ᱟᱫᱚ ᱪᱮᱫ ᱠᱚ ᱞᱟᱹᱭᱟ ᱱᱚᱜᱼᱚᱭ ᱛᱮᱦᱮᱧ ᱫᱚ ᱦᱟᱸᱜ ᱟᱞᱮ ᱢᱮᱞᱟ ᱠᱚ ᱵᱟᱹᱭᱥᱟᱹᱜ ᱠᱟᱱ ᱛᱟᱞᱮᱭᱟ ᱛᱚ ᱟᱫᱚ ᱦᱟᱸᱜ ᱱᱚᱝᱠᱟ ᱜᱮ ᱟᱹᱰᱤᱜᱟᱱ ᱠᱤᱪᱷᱩ ᱢᱮᱱᱟᱜ ᱟᱠᱟᱫᱟ ᱦᱟᱸᱜ ᱱᱚᱝᱠᱟ ᱢᱟᱱᱮ ᱢᱮᱞᱟ ᱩᱯᱚᱞᱚᱠᱠᱷᱮ ᱚᱱᱠᱟ ᱫᱤᱠᱩᱣᱟᱜ ᱱᱚᱝᱠᱟ ᱪᱮᱫ ᱠᱞᱟᱹᱭᱟ ᱡᱟᱠᱚᱣᱟᱜ ᱠᱚᱢᱯᱤᱴᱤᱥᱮᱱ ᱠᱚ ᱢᱮᱱᱟᱜ ᱛᱟᱠᱚᱣᱟ ᱠᱚ ᱰᱟᱱᱥ ᱠᱚ᱾ ᱟᱭᱢᱟ ᱨᱚᱠᱚᱢ ᱢᱟᱱᱮ ᱡᱤᱱᱤᱥ
ᱟᱪᱪᱷᱟ ᱨᱚᱫ ᱫᱚ ᱡᱟᱦᱟᱸ ᱠᱟᱱᱟ ᱚᱱᱟ ᱫᱚ ᱜᱟᱯᱟᱜ ᱠᱟᱱᱟ ᱵᱟᱝ?
ᱦᱳᱭ ᱨᱚᱫ ᱫᱚ ᱦᱟᱜ ᱜᱟᱯᱟ ᱠᱟᱱᱟ ᱟᱫᱚ ᱦᱟᱸᱜ ᱮᱸ ᱦᱚᱞᱟ ᱢᱟᱫᱷᱮᱨ ᱠᱷᱚᱱᱟᱜ ᱜᱮ ᱦᱟᱸᱜ ᱪᱮᱫ ᱠᱚ ᱞᱟᱹᱭᱟ ᱫᱚᱠᱟᱱ ᱫᱟᱱᱤ ᱠᱚᱫᱚ ᱠᱚ ᱟᱹᱜᱩ ᱠᱟᱫᱟ, ᱥᱮᱠᱚ ᱵᱟᱹᱭᱥᱟᱹᱣ ᱠᱟᱫᱟ᱾ ᱛᱟᱨᱟᱥᱤᱧ ᱵᱮᱲᱟ ᱪᱟᱞᱟᱣ ᱞᱮᱱᱟᱞᱮ ᱟᱫᱚ ᱧᱮᱞ ᱠᱮᱫᱟᱞᱮ ᱡᱮ ᱟᱫᱚ ᱦᱟᱸᱜ ᱞᱟᱹᱭ ᱫᱟᱞᱮ ᱟᱹᱰᱤ ᱦᱚᱲ ᱜᱮ ᱵᱟᱝᱠᱚ ᱵᱟᱲᱟᱭᱟ ᱡᱮ ᱢᱮᱞᱟ ᱦᱟᱸᱜ ᱦᱩᱭᱩᱜ ᱠᱟᱱᱟ ᱠᱟᱹᱴᱤᱡ ᱵᱚᱱ ᱵᱟᱲᱟᱭ ᱦᱚᱪᱚ ᱠᱚᱣᱟ ᱛᱟᱦᱚᱞᱮ, ᱟᱫᱚ ᱚᱱᱠᱟ ᱛᱩᱞᱟᱹᱣ ᱵᱟᱲᱟ ᱦᱩᱭᱱᱟ᱾ ᱴᱤᱡᱽ ᱜᱟᱱ ᱟᱫᱚ ᱮᱢ ᱵᱤ ᱠᱚ ᱵᱟᱝ ᱛᱟᱦᱮᱸ ᱠᱟᱱᱛᱮ, ᱟᱨ ᱚᱱᱠᱟ ᱚᱱᱮ ᱧᱤᱫᱟᱹ ᱵᱮᱲᱟ ᱞᱮ ᱪᱟᱞᱟᱣ ᱞᱮᱱ ᱛᱟᱦᱮᱸᱱᱟ ᱛᱚ᱾
ᱦᱩᱸ ᱦᱩᱸ
ᱧᱩᱛ ᱜᱮ ᱫᱤᱥᱟᱹᱜ ᱠᱟᱱ ᱛᱟᱦᱮᱱᱟ ᱟᱫᱚ ᱩᱱᱟᱹᱜ ᱯᱩᱥᱴᱟᱹ ᱥᱟᱦᱤᱡ ᱵᱟᱝ ᱧᱮᱞᱚᱜ ᱠᱟᱱ ᱛᱟᱸᱦᱮᱜᱼᱟ᱾
ᱟᱪᱪᱷᱟ
ᱚᱱᱟ
ᱟᱞᱮ ᱥᱮᱫ ᱦᱚᱸ ᱢᱮᱞᱟ ᱠᱚᱫᱚ ᱠᱚ ᱵᱟᱹᱭᱥᱟᱹᱣ ᱟᱠᱟᱫ ᱜᱮᱭᱟ ᱵᱟᱝ ᱫᱚ ᱵᱟᱝ᱾
ᱛᱮ ᱟᱞᱮᱥᱮᱫ ᱡᱩᱫᱤ ᱦᱤᱡᱩᱜᱼᱟᱢ ᱛᱟᱦᱚᱞᱮ ᱱᱚᱣᱟ ᱨᱚᱛ ᱢᱮᱞᱟ ᱫᱚᱦᱟᱸᱜ ᱟᱹᱰᱤ ᱟᱹᱰᱤ ᱜᱟᱱ ᱦᱚᱲ ᱠᱚ ᱦᱤᱡᱩᱜᱼᱟ, ᱦᱤᱡᱩᱜ ᱢᱮ ᱢᱤᱫ ᱫᱷᱟᱣ ᱜᱟᱱ ᱧᱮᱞ ᱤᱫᱤ ᱢᱮ ᱟᱞᱮ ᱫᱤᱥᱚᱢ ᱨᱮᱱᱟᱜ᱾
ᱦᱮᱸ ᱦᱮᱸ
ᱟᱞᱮ ᱦᱳᱭ᱾ ᱢᱟᱱᱮ ᱡᱚᱛᱚ ᱦᱚᱲ ᱫᱤᱥᱚᱢ ᱫᱚ ᱟᱞᱟᱫᱟ ᱟᱞᱟᱫᱟ ᱜᱮᱭᱟ ᱛᱚ ᱟᱨ ᱦᱟᱸᱜ ᱪᱮᱫ ᱠᱚ ᱞᱟᱹᱭᱟ ᱟᱞᱟᱜᱽ ᱟᱞᱟᱜᱽ ᱨᱚᱠᱚᱢ ᱚ ᱢᱟᱱᱮ ᱪᱮᱫ ᱠᱚ ᱞᱟᱹᱭᱟ, ᱦᱩᱭᱩᱜ ᱜᱮᱛᱟ ᱵᱚᱱᱟ ᱦᱮᱸ ᱵᱟᱝ᱾